ᱪᱮ ᱵᱟᱝ ᱱᱚᱜᱼᱚᱭ ᱢᱟᱨᱦᱟᱜ ᱦᱩᱭᱩᱜ ᱠᱟᱱᱟ
ᱱᱟᱯᱟᱭ ᱜᱮᱭᱟᱢ
ᱟᱢ ᱫᱚ ᱦᱳᱭ ᱫᱚᱢᱮ ᱱᱟᱯᱟᱭ ᱫᱚ ᱵᱟᱝ ᱾ᱟᱢ ᱱᱟᱯᱟᱭ ᱜᱮᱭᱟᱢ?
ᱦᱮᱸ ᱤᱧ ᱫᱚ ᱱᱟᱯᱟᱭ ᱜᱤᱭᱟᱹᱧ᱾
ᱪᱮᱫ ᱮᱢ ᱪᱤᱠᱟᱹᱭ ᱫᱟ ᱟᱢ ᱫᱚ?
ᱤᱧ ᱫᱚ ᱫᱩᱲᱩᱵ ᱠᱟᱱᱟᱹᱧ
ᱚ
ᱟᱯᱮ ᱾ᱦᱮᱸ ᱢᱟᱡᱟᱱ ᱦᱩᱭ ᱟᱠᱟᱱᱟ᱾ ᱟᱢ
ᱦᱮᱸ ᱢᱟᱡᱟᱱ ᱦᱩᱭ ᱠᱟᱱᱟ ᱮᱱᱟᱱ ᱨᱮᱜᱮ᱾
ᱵᱟᱝ
ᱨᱤᱢᱤᱞ ᱵᱟᱭ ᱨᱮᱢᱤᱞ ᱠᱟᱫᱟ ᱚᱠᱟᱨᱮᱢ ᱫᱩᱲᱩᱵ ᱟᱠᱟᱱᱟ ᱵᱟᱨᱦᱮ ᱨᱮ
ᱦᱮ ᱵᱟᱨᱦᱮ ᱨᱮ ᱫᱩᱲᱩᱩᱵ ᱟᱠᱟᱱᱟ ᱦᱟᱸᱜ
ᱞᱟᱹᱭ ᱫᱟᱹᱧ ᱚᱠᱟᱨᱮᱢ ᱫᱩᱲᱩᱵ ᱠᱟᱱᱟ ᱵᱟᱨᱦᱮ ᱨᱮ
ᱵᱟᱨᱦᱮ ᱨᱮᱧ ᱫᱩᱲᱩᱵ
ᱨᱤᱢᱤᱞ ᱵᱟᱭ ᱨᱤᱢᱤᱞ
ᱨᱤᱢᱤᱞ ᱟᱠᱟᱫᱟᱭ᱾
ᱫᱟᱜ ᱫᱚ ᱵᱟᱝ ᱧᱩᱨᱩᱜ ᱠᱟᱱᱟ
ᱟᱯᱮ ᱥᱮᱫ? ᱵᱟᱝ ᱧᱩᱨᱩᱜ ᱠᱟᱱᱟ ᱫᱟᱜ ᱫᱚ
ᱦᱮᱸ ᱱᱚᱛᱮ ᱦᱚᱸ ᱨᱤᱢᱤᱞ ᱠᱟᱫᱟᱭ ᱱᱚᱛᱮ ᱦᱚᱸ ᱨᱤᱢᱤᱞ ᱠᱟᱫᱟᱭ ᱫᱟᱜ ᱫᱚ ᱵᱟᱝ ᱧᱩᱨᱦᱟᱹᱜ ᱠᱟᱱᱟ
ᱫᱚᱢᱮ ᱜᱮᱥᱮ ᱠᱚᱢ ᱜᱮ
ᱦᱮᱸ ᱢᱟᱨᱟᱝ ᱩᱛᱟᱹᱨ ᱮ ᱨᱟᱠᱟᱵ ᱞᱮᱫᱟᱭ
ᱟᱪᱪᱷᱟ
ᱚᱱᱟ ᱫᱚᱭ ᱯᱟᱨᱚᱢ ᱤᱫᱤ ᱠᱮᱫᱟᱭ ᱟᱨᱦᱚᱸᱭ ᱨᱟᱠᱟᱵ ᱫᱟᱭ
ᱦᱚᱭ ᱫᱟᱭ ᱥᱮ ᱵᱟᱝ ᱚᱱᱛᱮ
ᱵᱟᱝ ᱱᱤᱛᱚᱜ ᱫᱚ ᱯᱩᱨᱟᱹᱭ ᱛᱷᱤᱨ ᱠᱟᱫᱟᱭ ᱡᱚᱠᱷᱚᱱ ᱚᱱᱟ ᱟᱹᱰᱤ ᱧᱩᱛ ᱜᱮ ᱨᱤᱢᱤᱞ ᱮ ᱨᱟᱠᱟᱵ ᱠᱟᱜ ᱛᱟᱦᱮᱸᱱ ᱚᱦᱚ
ᱟᱞᱥᱮᱱ ᱦᱚᱭ ᱫᱟᱭ
ᱦᱳᱭ ᱦᱳᱭ ᱦᱳᱭ ᱜᱮᱭᱟᱭ ᱡᱚᱠᱷᱚᱱ ᱨᱤᱢᱤᱞᱮ ᱨᱟᱠᱟᱵ ᱠᱟᱜᱼᱟ ᱥᱮ
ᱦᱮᱸ
ᱩᱢ ᱫᱚᱭ ᱦᱚᱭ ᱜᱮᱭᱟ
ᱟᱢ ᱨᱤᱢᱤᱞ ᱥᱮᱫ ᱠᱚᱭᱚᱜ ᱠᱟᱛᱮᱢ ᱧᱮᱞ ᱵᱟᱲᱟ ᱠᱟᱫᱟ ᱩᱱᱠᱩ ᱨᱟᱞᱦᱟ ᱪᱮᱫᱠᱟ ᱠᱚ ᱫᱟᱹᱲᱟᱜᱼᱟ᱾
ᱨᱟᱦᱟᱞᱟ ᱪᱮᱞᱮ ᱠᱟᱱᱟ ᱠᱚ ᱱᱩᱠᱩ ᱫᱚ
ᱵᱟᱝ ᱨᱟᱦᱞᱟ ᱨᱟᱞᱦᱟ ᱡᱟᱦᱟᱸ ᱠᱚ ᱞᱟᱹᱭᱟ ᱨᱤᱢᱤᱞ ᱨᱟᱞᱦᱟ
ᱳ ᱨᱤᱢᱤᱞ ᱦᱮᱸ ᱦᱮᱸ ᱫᱟᱹᱲ ᱜᱮᱭᱟᱭ ᱛᱚ ᱵᱩᱨᱩ ᱠᱚ ᱧᱮᱞ ᱧᱟᱢᱚᱜᱼᱟ ᱵᱩᱨᱩ ᱞᱮᱠᱟᱱᱟᱜ ᱧᱮᱞ ᱧᱟᱢᱚᱜᱼᱟ
ᱵᱩᱨᱩ ᱞᱮᱠᱟᱱᱟᱜ ᱧᱮᱞ ᱧᱟᱢᱚᱜᱼᱟ ᱢᱚᱱᱮᱭᱟᱢ ᱥᱟᱫᱚᱢᱮ ᱫᱟᱹᱲᱟᱜ ᱠᱟᱱᱟ
ᱟᱨᱦᱚᱸᱢ ᱢᱚᱱᱮᱭᱟ ᱥᱤᱝᱦᱚ ᱠᱚ ᱞᱮᱠᱟ ᱦᱟᱹᱵᱤ ᱡᱟᱹᱵᱤ ᱡᱚᱱᱛᱩ ᱞᱮᱠᱟ ᱦᱚᱲ ᱞᱮᱠᱟ ᱦᱚᱸ
ᱦᱮᱸ ᱱᱚᱣᱟ ᱫᱚ ᱪᱮᱫ ᱨᱤᱢᱤᱞ ᱨᱮᱭᱟᱜ ᱛᱮ ᱫᱷᱩᱣᱟᱹ ᱛᱮ ᱵᱮᱱᱟᱣ ᱠᱟᱱᱟ ᱛᱚ ᱚᱱᱟ ᱪᱮᱫ ᱛᱮ ᱱᱚᱣᱟ ᱫᱚ
ᱦᱮᱸ ᱚᱱᱟ ᱫᱚ ᱨᱟᱞᱦᱟ ᱠᱚ ᱢᱮᱛᱟᱜᱼᱟ ᱛᱚ᱾
ᱟᱪᱪᱷᱟ
ᱚᱱᱟᱫᱚ ᱟᱨᱚ ᱱᱤᱛᱚᱜ-ᱟᱜ ᱫᱚ ᱛᱚᱵᱩ ᱦᱮᱸᱫ ᱜᱮ ᱨᱤᱢᱤᱞ, ᱧᱮᱞ ᱦᱟᱱᱟ ᱳᱭ ᱵᱷᱟᱫᱚᱨ ᱵᱷᱟᱫᱚᱨ ᱫᱟᱸᱥᱟᱭ ᱨᱮᱱᱟᱜ ᱨᱤᱢᱤᱞ ᱟᱹᱰᱤ ᱪᱮᱨᱦᱨᱟ ᱧᱮᱞᱚᱜᱼᱟ᱾
ᱦᱮᱸ ᱟᱯᱮ ᱥᱮᱫ ᱩᱞ ᱵᱤᱞᱤ ᱠᱚ ᱪᱟᱵᱟᱭᱮᱱᱟ, ᱥᱮ ᱢᱮᱱᱟᱜ ᱜᱮᱭᱟ ᱩᱞ ᱵᱤᱞᱤ ᱠᱚ?
ᱥᱟᱨᱮᱡ ᱢᱮᱱᱟᱜ ᱟᱠᱟᱫᱟ ᱟᱹᱰᱤ ᱯᱟᱸᱡᱟ ᱞᱮᱠᱷᱟᱱ ᱢᱮᱜᱴᱮᱱ ᱧᱟᱢᱚᱜᱼᱟ᱾
ᱚ ᱟᱞᱮ ᱥᱮᱱ ᱦᱚᱸ ᱢᱮᱱᱟᱜ ᱜᱮᱭᱟ ᱩᱞ ᱵᱤᱞᱤ ᱮᱠᱷᱚᱱ ᱢᱮᱱᱟᱜ ᱜᱮᱭᱟ᱾
ᱟᱞᱮ ᱥᱮᱫ ᱫᱚ ᱪᱟᱵᱟ ᱦᱮᱡ ᱟᱠᱟᱱᱟ ᱛᱚ, ᱟᱫᱚ ᱱᱤᱛᱚᱜ ᱜᱮ ᱯᱟᱸᱡᱟᱜ ᱠᱟᱱᱟ ᱡᱚᱢ ᱥᱟᱱᱟ ᱠᱟᱱᱟ᱾
ᱦᱮᱸ ᱟᱨ ᱠᱷᱤᱡᱩᱨᱤ ᱵᱮᱞᱮ
ᱠᱷᱤᱡᱩᱨ ᱵᱤᱞᱤ ᱫᱚ ᱢᱮᱱᱟᱜ ᱜᱮᱭᱟ᱾
ᱦᱮᱸ
ᱠᱤᱱᱛᱩ ᱠᱷᱤᱡᱩᱨ ᱵᱤᱞᱤ ᱫᱚ ᱱᱮᱛᱟᱨ ᱫᱚ ᱵᱟᱠᱚ ᱡᱚᱢ ᱫᱟ ᱛᱚ᱾
ᱱᱮᱛᱟᱨ ᱫᱚ ᱪᱮᱫ ᱠᱚ ᱡᱚᱢ ᱮᱫᱟ ᱛᱟᱦᱞᱮ ᱱᱮᱛᱟᱨ ᱫᱚ?
ᱱᱮᱛᱟᱨ ᱫᱚ ᱠᱟᱱᱴᱷᱟᱲ ᱵᱤᱞᱤ ᱠᱚ ᱡᱚᱢ ᱫᱟ᱾ ᱟᱨ ᱠᱩᱸᱛᱷ ᱵᱤᱞᱤ᱾
ᱠᱩᱸᱛᱷ ᱦᱳᱭ ᱛᱤᱱ ᱨᱚᱠᱚᱢᱱᱟᱜ ᱠᱳᱫᱢ ᱧᱮᱞ ᱟᱠᱟᱫᱟ ᱞᱟᱹᱭ ᱢᱮᱥᱮ? ᱠᱳᱫ, ᱯᱮ ᱨᱚᱠᱚᱢᱟ ᱛᱟᱨᱢᱟᱱᱮ
ᱢᱤᱫᱴᱟᱝ ᱫᱚ
ᱦᱮᱸ ᱞᱟᱹᱭ ᱢᱮ
ᱢᱤᱫᱴᱟᱝ ᱫᱚ ᱢᱤᱫᱴᱟᱝ ᱫᱚ ᱞᱟᱹᱴᱩ ᱠᱩᱫ᱾ ᱟᱨ ᱢᱮᱫ ᱟᱨ ᱢᱮᱴᱟᱝ ᱫᱚ ᱪᱮᱫ ᱡᱟᱰᱚᱵ ᱡᱟᱰᱚᱵ ᱠᱩᱫ ᱠᱚ ᱞᱟᱹᱭᱟ᱾
ᱦᱩᱸ ᱟᱞᱮ ᱥᱮᱱ ᱫᱚ ᱠᱟᱹᱴᱤᱡ ᱟᱜ ᱡᱟᱦᱟᱸ ᱵᱚᱲᱚᱜ ᱢᱟ ᱞᱟᱹᱴᱩ ᱠᱚ ᱛ ᱞᱟᱹᱭᱢ ᱞᱟᱹᱭ ᱦᱮᱸ ᱟᱨ ᱡᱟᱦᱟᱸ ᱠᱟᱹᱴᱤᱡ ᱟ ᱫᱚ ᱚᱱᱟ ᱞᱚᱢᱢᱟ ᱥᱮᱛᱟ ᱠᱳᱫ, ᱥᱮᱛᱟ ᱠᱳᱫ ᱠᱟᱹᱴᱤᱡ ᱟᱜ ᱫᱚ
ᱚ ᱡᱟᱰᱚᱵ ᱠᱩᱫ ᱥᱮᱛᱟ ᱠᱩᱫ ᱡᱚᱢ ᱨᱮᱫᱚ ᱪᱮᱫ ᱞᱮᱠᱟ ᱪᱚᱝ? ᱚᱱᱟ ᱥᱮᱛᱟ ᱥᱮᱛᱟ ᱠᱩᱫ ᱫᱚ ᱪᱮᱫ ᱞᱮᱠᱟᱱᱟ ᱞᱟᱹᱭ ᱢᱮᱥᱮ?
ᱟᱹᱰᱤ ᱴᱮᱥᱤ ᱜᱮᱭᱟ ᱚᱱᱟ ᱢᱟᱨᱟᱝ ᱴᱟᱝ ᱠᱚᱫᱚ ᱜᱟᱵᱮ ᱛᱟᱦᱮᱱᱟ ᱛᱚ ᱥᱮᱠᱩ ᱜᱟᱵᱮ ᱠᱚᱢ ᱛᱟᱦᱮᱱᱟ
ᱚ ᱟᱨ ᱛᱟᱦᱚᱞᱮ ᱟᱨ ᱢᱤᱫ ᱨᱚᱠᱚᱢ ᱠᱩᱫ ᱢᱮᱱᱟᱜᱼᱟ ᱮᱠᱫᱚᱢ ᱦᱟᱱᱟ ᱠᱟᱹᱴᱤᱡᱼᱠᱟᱹᱴᱤᱡ ᱚᱱᱟ ᱫᱚ ᱠᱤᱱᱛᱩ ᱦᱟᱲᱦᱟᱫ ᱢᱟᱪᱷᱟ ᱵᱩᱡᱷᱟᱹᱜᱼᱟ
ᱦᱮᱸ ᱟᱫᱚᱢ ᱠᱩᱫ ᱠᱚᱫᱚ ᱦᱟᱲᱦᱟ ᱧᱚᱜ ᱜᱮᱭᱟ ᱠᱤᱪᱷᱩ ᱠᱤᱪᱷᱩ ᱠᱷᱚᱫ ᱫᱚ ᱢᱮᱱᱟᱜᱼᱟ ᱡᱟᱦᱟᱸ
ᱦᱮᱸ ᱚᱱᱟ ᱫᱚ ᱱᱤᱛᱚᱜ ᱨᱮᱫᱚ ᱵᱟᱝ ᱵᱤᱞᱤᱜᱼᱟ᱾ ᱥᱮ ᱧᱮᱞ ᱢᱮ ᱥᱨᱟᱵᱚᱱ ᱵᱷᱟᱫᱚᱨ ᱵᱚᱸᱜᱟ ᱠᱚ ᱞᱟᱹᱭᱟ
ᱦᱮᱸ ᱚᱱᱟ ᱫᱚ ᱡᱮᱢᱚᱱ ᱦᱩᱲᱩ ᱠᱚ ᱚᱱᱟ ᱦᱩᱲᱩ ᱠᱚ ᱵᱤᱞᱤᱜᱼᱟ ᱤᱭᱟᱹ ᱛᱟᱨᱢᱟᱱᱮ ᱟᱜᱟᱪᱷᱟ ᱡᱚᱠᱷᱚᱱ ᱵᱟᱝ ᱦᱩᱭᱩᱜᱼᱟ ᱦᱮᱸ ᱦᱩᱲᱩ ᱠᱚ ᱮᱛᱚ ᱱᱟᱥᱮ ᱞᱟᱜᱟ ᱞᱟᱴ ᱞᱟᱹᱩ ᱧᱚᱜᱚᱜᱼᱟ ᱜᱟᱹᱪᱷᱤ ᱠᱷᱚᱱᱟᱜ ᱞᱟᱹᱴᱩᱜᱼᱟ ᱥᱤᱠᱚᱲ ᱠᱚ ᱡᱚᱱᱢᱚᱜᱼᱟ ᱛᱟᱯᱚᱨᱮ ᱦᱩᱭᱩᱜ ᱚᱱᱟ ᱠᱚᱫ ᱫᱚ
ᱦᱳᱭ ᱦᱳᱭ ᱦᱳᱭ ᱩᱱ ᱥᱩᱢᱚᱭ ᱜᱮ ᱚᱱᱟ ᱠᱚᱫᱚ ᱵᱤᱞᱤᱜᱼᱟ᱾
ᱟᱨ ᱢᱮᱞᱞᱮ ᱵᱤᱞᱤ ᱟᱯᱮᱥᱮ ᱧᱟᱢᱚᱜᱼᱟ
ᱵᱟᱝ ᱟᱫᱚ ᱵᱤᱨ ᱵᱤᱨ ᱠᱚᱨᱮ ᱫᱚ ᱢᱮᱱᱟᱜ ᱜᱮᱪᱚᱝ ᱵᱤᱨ ᱠᱚᱨᱮ ᱫᱚ ᱵᱟᱝ ᱧᱮᱞ ᱦᱩᱭ ᱟᱠᱟᱱᱟ᱾
ᱦᱩᱸ ᱟᱞᱮ ᱥᱮᱱᱟᱜ ᱢᱮᱞᱨᱡ ᱵᱤᱞᱤ ᱦᱚᱸ ᱢᱮᱱᱟᱜᱼᱟ᱾
ᱛᱤᱥ ᱵᱤᱞᱤᱜᱼᱟ ᱚᱱᱟᱫᱚ?
ᱚᱱᱟᱛᱚ ᱵᱤᱞᱤ ᱦᱮᱱᱟ ᱚᱱᱟ ᱥᱤᱠᱤᱱ ᱫᱚ ᱯᱟᱨᱚᱢ ᱮᱱᱟ ᱡᱮᱨᱞᱮ ᱨᱮᱱᱟᱜ ᱫᱚ᱾
ᱚᱻ ᱟᱢᱮᱢ ᱡᱚᱢ ᱵᱟᱲᱟᱣ ᱟᱠᱟᱫᱟ
ᱦᱮᱸ
ᱪᱮᱫ ᱞᱮᱠᱟ ᱵᱩᱡᱷᱟᱹᱜᱼᱟ
ᱢᱚᱡᱽ ᱜᱮ ᱦᱩᱭᱩᱜᱼᱟ ᱵᱷᱟᱜᱮ ᱴᱮᱥᱴᱤᱭᱟ ᱵᱟᱵᱞᱟ ᱵᱟᱵᱞᱟᱢ ᱡᱚᱢ ᱵᱟᱲᱟᱫᱟ ᱵᱟᱵᱞᱟ ᱵᱟᱵᱞᱟ ᱵᱟᱵᱞᱟ ᱡᱚ
ᱵᱟᱵᱞᱟ ᱡᱚ ᱵᱟᱵᱞᱟ ᱫᱚ ᱢᱟᱱᱮ ᱵᱟᱵᱞᱟ ᱞᱮᱠᱟ ᱜᱮ ᱫᱟᱨᱮ ᱛᱮᱫ ᱫᱚ
ᱦᱮᱸ
ᱥᱮ ᱵᱟᱹ ᱯᱩᱨᱟᱹ ᱵᱟᱵᱞᱟ ᱡᱚᱜᱮ
ᱵᱟᱵᱞᱟ ᱫᱟᱨᱮᱠᱷᱚ ᱵᱟᱵᱞᱟ ᱡᱚᱜᱼᱟ ᱡᱷᱟᱹᱞ ᱡᱷᱟᱹᱞ ᱜᱮᱭᱟ ᱧᱮᱞᱞᱟᱢ ᱡᱷᱟᱹᱞ ᱡᱷᱟᱹᱞ ᱜᱮᱭᱟ ᱚᱱᱟ ᱦᱚᱸ ᱢᱚᱸᱡᱽ ᱜᱮ ᱥᱤᱵᱤᱞᱟ ᱚᱱᱟ ᱦᱚᱸ ᱴᱮᱥᱴᱤ ᱜᱮᱭᱟ ᱚᱱᱟ ᱦᱚᱸ
ᱚᱦᱚ ᱟᱞᱮᱥᱮᱫ ᱫᱚ ᱢᱤᱫ ᱨᱚᱠᱚᱢ ᱵᱟᱵᱞᱟ ᱞᱮᱠᱟᱜᱮ ᱥᱟᱠᱟᱢ ᱛᱮᱫ ᱫᱟᱨᱮ ᱦᱚᱸ ᱵᱟᱵᱞᱟ ᱞᱮᱠᱟᱜᱮ ᱟᱨ ᱟᱞᱮ ᱫᱚ ᱱᱚᱛᱮ ᱫᱚ ᱡᱷᱤᱞᱯᱤ ᱫᱟᱨᱮ ᱞᱮ ᱞᱟᱹᱭᱟ ᱡᱷᱤᱞᱟᱯ
ᱡᱤᱞᱯ ᱦᱩᱸ ᱟᱨ ᱟᱯᱮ ᱥᱮᱱ ᱚᱱᱟ ᱤᱭᱟᱹ ᱧᱟᱢᱚᱜᱼᱟ ᱚᱱᱟ ᱵᱟᱹᱨᱩ ᱵᱟᱨᱩᱡ ᱵᱟᱨᱩ ᱵᱮᱞᱮ ᱵᱟᱨᱩ ᱫᱚ ᱛᱤᱱᱟᱜ ᱞᱟᱹᱴᱩ ᱫᱚ
ᱟᱹᱰᱤ ᱟᱹᱰᱤ ᱞᱟᱹᱴᱩ ᱞᱟᱹᱴᱩᱣᱟ ᱟᱹᱰᱤ ᱢᱟᱨᱟᱝ ᱢᱟᱨᱟᱝ ᱛᱟᱞᱮ ᱫᱟᱨᱮ ᱩᱱᱟᱹᱜ ᱦᱚᱸ ᱩᱥᱩᱞᱚᱜ ᱜᱮᱭᱟ᱾
ᱵᱟᱹᱨᱩ ᱫᱟᱨᱮ ᱫᱚ ᱵᱟᱹᱱᱩᱜ ᱛᱟᱞᱮᱭᱟ ᱟᱞᱮ ᱥᱮᱱ ᱫᱚ
ᱚ ᱢᱚᱸᱡᱽ ᱜᱮ ᱥᱤᱵᱤᱞᱟ ᱦᱚᱜ ᱚᱭ ᱛᱚ ᱡᱷᱮᱸᱴ ᱡᱷᱮᱸᱴ ᱟᱥᱟᱲ ᱜᱮ ᱵᱤᱞᱤᱜᱼᱟ᱾
ᱵᱟᱹᱨᱩ ᱫᱚ ᱪᱤᱠᱟ ᱠᱚ ᱡᱚᱢᱟ ᱵᱟᱨᱩ ᱫᱚ
ᱵᱟᱹᱨᱩ ᱫᱚ ᱵᱤᱞᱤ ᱠᱟᱛᱮᱮᱫ ᱠᱚ ᱡᱚᱢᱟ ᱛᱚ ᱵᱤᱞᱤ ᱞᱮᱱᱠᱷᱟᱱ ᱜᱮ ᱧᱮᱞ ᱢᱮ ᱚᱱᱟ ᱪᱮᱛᱟᱱ ᱪᱚᱠᱟ ᱛᱮᱫ ᱠᱚ ᱪᱷᱟᱲᱟᱣᱟ
ᱦᱮᱸ
ᱟᱨ ᱚᱱᱟ ᱵᱷᱤᱛᱤᱨ ᱨᱮ ᱚᱱᱟ ᱥᱟᱥᱟᱝ ᱥᱟᱥᱟᱝ ᱚᱝᱥᱚ ᱢᱮᱱᱟᱜᱼᱟ᱾ ᱚᱸᱰᱮ ᱚᱱᱟ ᱥᱟᱥᱟᱝ ᱚᱝᱥᱚ ᱛᱮᱮᱫ ᱠᱚ ᱡᱚᱢᱟ ᱟᱨ ᱚᱱᱟ ᱵᱷᱤᱛᱤᱨ ᱨᱮ ᱡᱟᱝ ᱢᱮᱱᱟᱜᱼᱟ ᱚᱱᱟ ᱫᱚᱠᱚ ᱫᱚᱦᱚ ᱠᱟᱜᱼᱟ ᱠᱚ ᱚᱱᱟ ᱠᱷᱚᱱ ᱦᱚᱛᱚ ᱥᱩᱱᱩᱢ ᱦᱩᱭᱩᱜᱼᱟ᱾
ᱚᱱᱟ ᱵᱟᱨᱩ ᱵᱟᱨᱩ ᱠᱷᱚᱱᱟᱜ ᱦᱚᱸ ᱥᱩᱱᱩᱢ ᱦᱩᱭᱩᱜᱼᱟ?
ᱦᱮᱸ ᱚᱱᱟ ᱡᱟᱝ ᱠᱷᱚᱱ
ᱟᱫᱚ ᱚᱸ ᱚᱱᱟ ᱥᱩᱱᱩᱢ ᱛᱮᱫᱚ ᱛᱟᱨᱢᱟᱱᱮ ᱦᱚᱲᱢᱚ ᱨᱮ ᱚᱡᱚᱜᱟᱜ ᱩᱛᱩ ᱠᱚ ᱚᱨᱚᱝ ᱠᱚ ᱮᱢᱚᱱ ᱠᱚᱛᱚᱵᱮ ᱜᱟᱱᱚᱜᱼᱟ?
ᱩᱛᱩ ᱫᱚ ᱵᱟᱠᱚ ᱨᱚᱝᱟ ᱚᱱᱟ ᱫᱚ ᱦᱚᱲᱢᱚ ᱨᱮᱠᱚ ᱚᱡᱚᱜᱟ ᱜᱷᱟᱣ ᱯᱩᱠᱷᱮ ᱟᱹᱰᱤ ᱡᱳᱨ ᱵᱷᱟᱹᱜᱮᱭᱟ ᱾
ᱚ ᱜᱷᱟᱣ ᱡᱟᱦᱟᱸ ᱜᱷᱟᱣ ᱨᱮᱭᱟᱜ ᱨᱟᱱ ᱞᱮᱠᱟ ᱠᱟᱹᱢᱤᱭᱟ ᱥᱮ ᱪᱮᱫ
ᱦᱮᱸ ᱨᱟᱱ ᱞᱮᱠᱟᱭ ᱠᱟᱹᱢᱤᱭᱟ ᱟᱨ ᱵᱚᱦᱚᱜ ᱩᱵ ᱨᱮᱦᱚᱸ ᱠᱚ ᱚᱡᱚᱜᱟ ᱞᱟᱹᱭᱭᱟᱠᱚ ᱵᱷᱟᱜᱤᱭᱟ ᱚᱱᱟ ᱦᱚᱸ
ᱵᱚᱦᱚᱜ ᱩᱵᱩ ᱞᱮᱠᱷᱟᱡ ᱡᱩᱫᱤ ᱠᱚ ᱚᱪᱚᱜ ᱠᱟᱜᱼᱟ ᱚᱱᱟ ᱫᱚ ᱵᱟᱝ ᱪᱤᱴᱪᱷᱤᱴ ᱵᱟᱝ ᱵᱩᱡᱩᱜᱼᱟ?
ᱵᱟᱝᱜᱮ ᱵᱟᱨᱩ ᱤᱭᱟᱹ ᱵᱟᱨᱩ ᱥᱩᱱᱩᱢ ᱫᱚᱥᱮ ᱟᱹᱰᱤ ᱯᱷᱤᱱᱥᱤ ᱜᱮᱭᱟ ᱥᱩᱱᱩᱢ ᱛᱮ
ᱠᱩᱭᱰᱤ ᱠᱚᱫᱚ ᱡᱮᱢᱚᱱ ᱫᱟᱹᱨᱭᱟᱹ ᱜᱮᱭᱟ ᱥᱮ
ᱦᱮᱸ
ᱟᱨ ᱵᱟᱹᱨᱩ ᱥᱩᱱᱩᱢ ᱠᱚᱫᱚ ᱯᱷᱝᱥᱤ ᱜᱮᱭᱟ᱾
ᱟ ᱛᱟᱦᱚᱞᱮ ᱵᱟᱹᱨᱩ ᱨᱮᱫᱚ ᱛᱟᱦᱚᱞᱮ ᱩᱛᱩ ᱛᱮᱫᱚ ᱵᱟᱝ ᱜᱟᱱᱚᱜᱼᱟ ᱛᱟᱭᱛᱚ
ᱦᱮᱸ ᱩᱛᱩ ᱫᱚ ᱵᱟᱝ ᱜᱟᱱᱚᱜᱼᱟ ᱚᱱᱟ ᱫᱚ᱾
ᱦᱮᱸ ᱟᱫᱚ ᱪᱤᱠᱟᱹᱛᱮᱠᱚ ᱥᱩᱱᱩᱢᱟ ᱟᱫᱚ ᱚᱱᱟ ᱡᱟᱦᱟᱸᱨᱮ ᱟᱵᱚ ᱥᱚᱨᱥᱟ ᱡᱟᱦᱟᱸ ᱵᱚᱱ ᱞᱮᱭ ᱚᱱᱟ ᱨᱮᱜᱮ ᱜᱟᱱᱚᱜᱼᱟ ᱥᱮ ᱚᱱᱟ ᱫᱚ ᱱᱤᱡᱮ ᱛᱮᱠᱚ ᱥᱩᱱᱩᱢᱟ ᱚᱱᱟ ᱫᱚ
ᱚᱱᱟ ᱚᱱᱟ ᱫᱚ ᱞᱟᱹᱭ ᱟᱠᱚ ᱛᱚ ᱚᱱᱟ ᱫᱚ ᱦᱟᱱᱮ ᱯᱟᱴᱟ ᱤᱭᱟᱹ ᱨᱮᱠᱚ ᱞᱮᱱᱟ
ᱯᱟᱴᱟᱛᱮ ᱟᱫᱚ ᱞᱮᱱᱰ ᱢᱮᱥᱤᱱ ᱛᱚ ᱤᱧᱦᱚ ᱵᱟᱹᱧ ᱧᱮᱞ ᱟᱠᱟᱫᱟ ᱛᱩᱲᱤ ᱞᱮᱱᱰ ᱢᱮᱥᱤᱱ ᱫᱚ ᱪᱮᱫ ᱞᱮᱠᱟᱱᱟ
ᱦᱮᱸ
ᱞᱟᱹᱭᱟᱠᱚ ᱚᱱᱟ ᱫᱚ ᱯᱟᱴᱟ ᱢᱟᱱᱮ ᱱᱤᱢ ᱠᱚ ᱟ ᱠᱩᱭᱰᱤ ᱠᱚ ᱡᱟᱦᱟᱸ ᱨᱮᱠᱚ ᱥᱩᱱᱩᱢᱟ ᱚᱸᱰᱮ ᱜᱮᱠᱚ ᱤᱭᱟᱹ ᱥᱩᱱᱩᱢᱟ᱾
ᱟᱪᱪᱷᱟ ᱟᱨ ᱡᱚ ᱛᱚ ᱪᱮᱫᱠᱟ ᱡᱚᱜᱼᱟ ᱛᱤᱱᱟᱹᱜ ᱞᱟᱹᱴᱩ ᱞᱟᱹᱴᱩ ᱜᱮ ᱡᱚᱼᱟ ᱩᱞ ᱵᱩᱞᱤ ᱞᱮᱠᱟ ᱡᱚᱜᱟ ᱥᱮ ᱠᱟᱹᱴᱤᱡ ᱠᱟᱹᱴᱤᱡ ᱜᱮ ᱵᱟᱹᱨᱩ ᱫᱚ
ᱚᱱᱟ ᱠᱩᱫ ᱵᱤᱞᱤᱢ ᱧᱮᱞ ᱟᱠᱟᱫᱟ ᱛᱚ ᱞᱟᱹᱴᱩᱣᱟᱜ ᱠᱩᱫ ᱵᱤᱞᱤ ᱞᱟᱹᱴᱩᱣᱟᱜ ᱠᱩᱫ ᱠᱩᱫ ᱵᱤᱞᱤ ᱠᱷᱚᱱ ᱟᱠᱟᱨ ᱛᱮ ᱚᱱᱟ ᱠᱷᱚᱱ ᱱᱟᱥᱮᱭᱟᱜ ᱠᱟᱹᱴᱤᱡᱚᱜᱼᱟ
ᱚ
ᱟᱨ ᱩᱱ ᱢᱟᱨᱟᱝ ᱢᱟᱨᱟᱝ ᱡᱟᱝ ᱛᱮᱫ ᱫᱚ ᱪᱷᱳᱴᱴ ᱯᱟᱨᱟᱱ ᱤᱭᱟᱹ ᱠᱩᱲᱤᱡ ᱨᱟᱢᱟ ᱡᱟᱹᱱᱩᱢ ᱮᱢ ᱧᱮᱞ ᱠᱟᱫᱟ ᱛᱚ
ᱦᱮᱸ ᱟᱨ ᱚᱱᱟ ᱵᱟᱹᱨᱩ ᱨᱮᱭᱟᱜ ᱠᱟᱞᱟᱨ ᱫᱚ ᱪᱮᱫ ᱠᱟᱞᱟᱨ ᱫᱚ ᱪᱮᱫ ᱞᱮᱠᱟᱱᱟ ᱵᱟᱞᱩ ᱵᱟᱹᱨᱩ ᱨᱮᱱᱟᱜ ᱚᱱᱮ ᱡᱚ ᱨᱮᱭᱟᱜ ᱠᱟᱞᱟᱨ ᱛᱮᱫ
ᱡᱚ ᱨᱮᱱᱟᱜ ᱠᱟᱞᱟᱨ ᱫᱚ ᱪᱮᱛᱟᱱ ᱫᱚ ᱥᱚᱵᱩᱡ ᱜᱮᱭᱟ᱾
ᱥᱚᱵᱩᱡ ᱚᱝᱥᱚᱢ ᱪᱷᱟᱲᱟᱣ ᱞᱮᱠᱷᱟᱱ ᱥᱟᱫᱟ ᱦᱩᱞ‌ ᱼᱼ ᱫᱟ ᱦᱩᱞᱫᱟᱢ ᱧᱟᱢᱟ ᱟᱨ ᱚᱱᱟ ᱦᱩᱞᱫᱟ ᱚᱪᱚᱜ ᱠᱟᱛᱮᱫ ᱟᱨ ᱚᱱᱟ ᱡᱟᱝ ᱛᱮ ᱮᱢ ᱧᱟᱢᱟ ᱚᱱᱟ ᱫᱚ ᱦᱮᱸᱫᱮ ᱜᱮᱭᱟ
ᱡᱟ ᱦᱮᱸ ᱡᱚᱢ ᱫᱚ ᱪᱮᱠᱟ ᱴᱮᱥᱴᱤ ᱵᱩᱡᱷᱟᱹᱜᱼᱟ ᱡᱚᱢ ᱛᱮᱫᱚ ᱢᱚᱡᱽ ᱜᱮ
ᱡᱚᱢ ᱢᱚᱸᱪ ᱜᱮ ᱵᱟᱨᱩ ᱵᱤᱞᱤ ᱫᱚᱠᱚ ᱚᱱᱟ ᱫᱚᱠᱚ ᱧᱮᱞᱢᱮ ᱵᱳᱭ ᱠᱚᱨᱮ ᱦᱚᱸ ᱚᱞ ᱢᱮᱱᱟᱜ ᱜᱮᱭᱟ ᱥᱮ ᱚᱱᱟ ᱫᱚ ᱟᱸ ᱴᱷᱤᱠ ᱦᱮᱟᱲᱮᱟᱢ ᱦᱚᱸ ᱵᱟᱝ ᱵᱩᱡᱷᱟᱹᱜᱼᱟ ᱟᱨ ᱡᱚᱡᱚ ᱛᱮᱫᱚ ᱡᱚᱡᱚᱜᱮ ᱢᱮᱱᱠᱷᱟᱱ ᱮᱱᱠᱷᱟᱱ ᱥᱤᱵᱤᱞ ᱥᱟᱺᱦᱤᱡ ᱡᱚᱡᱚ ᱟᱹᱰᱤ ᱢᱚᱸᱡᱽ ᱜᱮ ᱵᱩᱡᱷᱟᱹᱜᱼᱟ᱾
ᱦᱩᱸ
ᱵᱩᱞᱩᱝ ᱢᱟᱹᱨᱤᱪ ᱟᱛᱮᱜ ᱢᱚᱸᱡᱽ ᱜᱮ ᱥᱤᱵᱤᱞᱟ
ᱦᱮᱸ ᱵᱩᱨᱩᱝ ᱢᱟᱹᱨᱤᱪ ᱨᱤᱫ ᱠᱟᱛᱮᱢ ᱡᱚᱢ ᱞᱮᱠᱷᱟᱱ ᱜᱮ ᱟᱹᱰᱤ ᱢᱚᱸᱡᱽ ᱥᱮ ᱪᱮᱫ
ᱦᱮᱸ ᱨᱤᱫ ᱫᱚ ᱵᱟᱝ ᱦᱩᱭᱩᱜᱼᱟ᱾
ᱛᱟᱦᱚᱞᱮ
ᱦᱳᱭᱛᱚ ᱟᱢᱫᱚ ᱚᱱᱟ ᱵᱟᱹᱨᱩ ᱠᱚᱢ ᱪᱷᱟᱲᱟᱣ ᱡᱟᱣᱨᱟ ᱠᱮᱫᱟ ᱢᱤᱫᱴᱟᱝ ᱢᱟᱹᱞᱤ ᱦᱚᱯᱚᱱ ᱨᱮ ᱥᱮ ᱢᱤᱫᱴᱟᱝ ᱯᱷᱩᱲᱩᱜ ᱨᱮ᱾
ᱟᱨ ᱚᱱᱟᱨᱮ ᱵᱩᱞᱩᱝ ᱮᱢ ᱮᱢᱟᱣᱟᱫᱟ ᱟᱨ ᱢᱟᱨᱟᱹᱨᱤᱪᱮᱢ ᱮᱢᱟᱣᱟᱫᱟ ᱟᱨᱮᱢ ᱜᱷᱚᱱᱴᱚ ᱠᱮᱫᱟ ᱟᱨᱮᱢ ᱡᱚᱢ ᱠᱮᱫᱟ ᱚᱱᱟ ᱢᱤᱫᱟᱝ ᱢᱮᱫ ᱼᱼ ᱛᱟᱱᱟᱢ ᱨᱟᱠᱟᱵᱟ ᱚᱱᱟ ᱟᱨᱮᱢ ᱡᱚᱢᱟ
ᱟᱪᱪᱷᱟ
ᱦᱮᱸ